ᱦᱳᱞᱳ ᱦᱮᱞᱳᱣ
ᱦᱮᱞᱳ
ᱮ ᱦᱮᱸ ᱟᱸᱡᱚᱢᱚᱜ ᱠᱟᱱᱟᱭ᱾
ᱦᱳᱭ ᱵᱟᱢ ᱨᱚᱲᱮᱫ ᱛᱟᱸᱦᱮᱫ ᱫᱚ?
ᱳ ᱦᱟᱸ ᱩᱱᱫᱚ ᱵᱟᱭ ᱟᱸᱡᱚᱢᱚᱜ ᱠᱟᱱ ᱛᱟᱦᱮᱱᱟ ᱦᱚᱭᱛᱚ᱾ ᱟ ᱠᱚᱞᱚ ᱵᱟᱝ
ᱦᱳᱭ ᱦᱳᱭ ᱟᱫᱚ ᱛᱟᱦᱞᱮ ᱪᱮᱫ ᱪᱤᱠᱟᱹ ᱦᱩᱭᱩᱜ ᱠᱟᱱᱟ?
ᱟ ᱧᱤᱛᱚᱜ ᱫᱚ ᱚᱲᱟᱜ ᱨᱮᱜᱮ᱾ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫᱤᱧᱟ ᱟᱯᱟᱛᱚᱛᱚ ᱫᱚ᱾ ᱦᱩᱸ ᱦᱩᱸ ᱛᱟᱦᱞᱮ ᱟᱯᱮ ᱫᱚ? ᱪᱮᱜ ᱠᱚᱯᱮ ᱪᱤᱠᱟᱹᱭᱫᱟ?
ᱟᱞᱮ ᱦᱚᱸ ᱪᱤᱠᱟᱹ ᱫᱚ ᱪᱮᱜ ᱦᱚᱸᱵᱟᱝ᱾
ᱡᱟᱭᱦᱳᱠ ᱟᱫᱚ ᱪᱮᱫ ᱞᱮᱠᱟ ᱚᱱᱛᱮ ᱟᱯᱮ ᱥᱮᱫ ᱟᱵᱚᱦᱟᱣᱟ ᱠᱚ? ᱫᱟᱜ ᱡᱟᱯᱩᱫ ᱠᱚ᱾
ᱟᱞᱮ ᱥᱮᱱᱟᱜ ᱟᱵᱚᱦᱟᱣᱟ ᱫᱚ ᱦᱚᱜᱼᱚᱝᱠᱟ ᱛᱮᱦᱮᱧ ᱦᱚᱸ ᱥᱮᱛᱟᱜ ᱵᱮᱲᱟ ᱫᱚ ᱫᱟᱜ ᱫᱚ ᱵᱟᱭ ᱡᱟᱹᱲᱤᱭᱮᱫ ᱛᱟᱦᱮᱸᱱᱟ᱾ ᱠᱤᱱᱛᱩ ᱟᱸ ᱰᱮᱴᱴᱟ ᱫᱩᱴᱳ ᱥᱮᱫ ᱠᱷᱚᱱᱟᱜ ᱫᱟᱜ ᱫᱟᱭ ᱚᱞᱯᱚ ᱚᱞᱯᱚ ᱟᱹᱰᱤ ᱡᱳᱨ ᱫᱚ ᱵᱟᱭ ᱫᱟᱜᱫᱟ ᱚᱞᱯᱚ ᱚᱞᱯᱚ ᱱᱤᱛᱚᱜ ᱦᱚᱸ ᱠᱚᱢ ᱠᱚᱢ ᱫᱟᱜᱼᱮᱜ ᱜᱮᱭᱟᱭ᱾
ᱟᱪᱪᱷᱟ
ᱟᱨ ᱟᱯᱮ ᱥᱮᱫ ᱫᱚ ᱛᱟᱦᱞᱮ?
ᱟᱞᱮ ᱥᱮᱜ ᱦᱚᱸ ᱚᱝᱠᱟᱜ ᱜᱮ ᱫᱟᱜ ᱫᱚ ᱱᱟᱥᱮ ᱫᱟᱜ ᱠᱮᱫᱟᱭ ᱟᱫᱚ ᱚᱝᱠᱟ ᱫᱚ ᱵᱟᱝ᱾ ᱦᱟᱞᱠᱟ ᱧᱚᱜ ᱜᱮ᱾ ᱡᱟᱭᱦᱳᱠ ᱟᱨ ᱛᱟᱦᱞᱮ ᱪᱟᱥ ᱠᱟᱹᱢᱤ ᱫᱚᱯᱮ ᱮ ᱛᱟᱭᱚᱢ ᱠᱟᱱ ᱜᱮᱭᱟ ᱵᱟᱝ?
ᱦᱮᱸ ᱪᱟᱥ ᱠᱟᱹᱢᱤ ᱠᱚ ᱛᱟᱭᱱᱚᱢ ᱜᱮ ᱠᱟᱨᱚᱱ ᱱᱤᱫᱚ ᱟᱨ ᱛᱚᱞᱟ ᱦᱚᱸ ᱛᱟᱭᱱᱚᱢ ᱛᱮᱜᱮᱞᱮ ᱜᱤᱰᱤ ᱠᱮᱫᱟ ᱟᱨ ᱛᱚᱞᱟ ᱦᱚᱸ ᱟᱣᱨᱤ ᱦᱟᱨᱟᱜᱼᱟ᱾ ᱟᱨ ᱫᱟᱜ ᱦᱚᱸ ᱱᱤᱛᱚᱜ ᱫᱚ ᱟᱹᱣᱲᱤ ᱫᱟᱜᱟᱭ ᱵᱷᱟᱜᱮ ᱴᱷᱤᱠ᱾ ᱛᱟ-ᱛᱟᱦᱞᱮ ᱨᱚᱦᱚᱭ ᱢᱟ ᱵᱟᱭ ᱜᱟᱱ ᱦᱟᱛᱟᱲᱚᱜ ᱠᱟᱱᱟ᱾
ᱦᱩᱸ ᱟᱫᱚ ᱮ ᱛᱟᱦᱞᱮ ᱠᱩᱠᱞᱤ ᱫᱚ ᱱᱤᱭᱟᱹᱜᱮ ᱦᱟᱱᱛᱮ ᱱᱷᱟᱛᱮ ᱞᱮᱠᱟᱛᱮ ᱦᱟᱸᱜ ᱱᱚᱣᱟ ᱵᱟᱠᱷᱨᱟ ᱛᱮ ᱚᱱᱛᱮ ᱪᱮᱫ ᱞᱮᱠᱟ ᱟᱯᱮ ᱥᱮᱫ ᱮᱸ ᱯᱚᱨᱚᱵᱽ ᱯᱩᱱᱟᱹᱭ ᱠᱚ ᱚᱠᱟ ᱞᱮᱠᱟ ᱦᱩᱭᱩᱜ ᱜᱮᱭᱟ
ᱟᱸ ᱯᱚᱨᱚᱵᱽ ᱟᱞᱮ ᱥᱮᱫ ᱡᱚᱢᱚᱱ ᱱᱚᱜᱼᱚᱭ ᱱᱚᱣᱟ ᱢᱟ ᱟᱥᱟᱲ ᱵᱚᱸᱜᱟ ᱪᱟᱞᱟᱜ ᱠᱟᱱ ᱛᱟᱵᱚᱱᱟ ᱥᱩᱨ ᱨᱮᱢᱟ ᱟᱶᱢᱟ ᱫᱟᱸᱥᱟᱭ ᱦᱤᱡᱩᱜ ᱠᱟᱱᱟ
ᱫᱟᱥᱟᱸᱭ ᱵᱚᱸᱜᱟ ᱛᱟᱦᱞᱮ ᱫᱟᱥᱟᱸᱭ ᱨᱮᱢᱟ ᱚᱝᱠᱟ ᱡᱟᱦᱟᱸ ᱴᱟᱠᱟ ᱵᱚᱱ ᱛᱚ ᱚᱲᱟᱜ ᱠᱚᱨᱮ ᱵᱚᱱ ᱧᱮᱞ ᱜᱮᱭᱟ ᱡᱮ ᱵᱟᱵᱟ ᱦᱚᱱ ᱠᱚ ᱡᱟᱦᱟᱸ ᱫᱚ ᱦᱟᱣ ᱫᱟᱥᱟᱸᱭ ᱮᱱᱮᱡ ᱠᱩ ᱥᱮᱱᱚᱜ ᱜᱮᱭᱟ ᱱᱚᱝᱠᱟ ᱜᱮ ᱟᱞᱮ ᱥᱮᱱ ᱦᱚᱸ ᱟᱹᱛᱳ ᱨᱮ ᱥᱮ ᱯᱟᱥᱮᱨ ᱟᱹᱛᱳ ᱠᱚᱨᱮ ᱱᱚᱝᱠᱟ ᱜᱮ ᱮᱱᱮᱡ ᱢᱤᱫᱴᱟᱝ ᱟᱣ ᱟᱵᱚ ᱥᱟᱱᱛᱟᱨᱟᱜ ᱢᱤᱫ ᱴᱟᱝ ᱣᱚᱜ ᱟᱹᱲᱤᱥ ᱟᱹᱨᱤᱪᱟᱹᱞᱤ ᱨᱮᱦᱚᱭ ᱴᱷᱤᱠ ᱱᱚᱣᱟ ᱡᱟᱦᱟᱸ ᱫᱚ ᱦᱤᱴᱟᱝ ᱯᱚᱨᱚᱵᱽ ᱞᱮᱠᱟ ᱵᱚᱱ ᱢᱟᱱᱟᱣ ᱪᱷᱚᱴᱳ ᱠᱷᱟᱴᱳ ᱥᱮᱟ ᱟᱣ ᱡᱟᱦᱟᱸ ᱫᱚᱵᱚᱱ ᱧᱮᱞ ᱟᱹᱜᱩ ᱠᱟᱫ ᱦᱟᱯᱲᱟᱢ ᱠᱚᱴᱷᱮᱱ ᱠᱷᱚᱱᱟᱜ ᱜᱮ
ᱟᱨ ᱱᱚᱣᱟ ᱡᱤᱱᱤᱥ ᱫᱚ ᱛᱟᱦᱚᱞᱮ ᱟᱯᱮ ᱥᱮᱫ ᱫᱚ ᱢᱮᱱᱟᱣ ᱟᱠᱟᱜᱼᱟ ᱥᱮ ᱵᱟᱝ ᱥᱮ ᱦᱩᱭᱩᱜ ᱜᱮᱭᱟ ᱥᱮ ᱵᱟᱝ
ᱦᱩᱸ ᱦᱩᱭᱩᱜ ᱜᱮᱭᱟ ᱟᱫᱚ ᱤᱱᱠᱟᱹ ᱞᱮᱠᱟᱨᱮ ᱫᱟᱥᱟᱸᱭ ᱮᱱᱮᱡ ᱦᱩᱭᱩᱜᱼᱟ ᱫᱟᱥᱟᱸᱭ ᱫᱟᱬᱟᱱ ᱞᱮ ᱪᱟᱞᱟᱜᱼᱟ ᱟᱫᱚ ᱤᱱᱦᱟᱹ ᱞᱮᱠᱟᱨᱮ ᱟᱯᱮ ᱥᱮᱫ ᱫᱚ ᱫᱟᱥᱟᱸᱭ ᱛᱚ ᱵᱟᱨᱭᱟ ᱦᱟᱹᱴᱤᱧ ᱨᱮᱠᱚ ᱦᱟᱹᱴᱤᱧ ᱠᱟᱫᱟ ᱟᱫᱚ ᱚᱠᱟᱴᱟᱜ ᱫᱟᱥᱟᱸᱭ ᱪᱚᱠᱚ ᱪᱟᱞᱟᱜᱼᱟ ᱟᱯᱮ ᱥᱮᱫ ᱫᱚ ᱞᱚᱵᱚᱭ ᱥᱮ ᱵᱷᱩᱣᱟᱹᱝ ᱫᱟᱥᱟᱸᱭ
ᱟᱶ ᱟᱞᱮ ᱥᱮᱫ ᱚᱠᱟᱴᱟᱜ ᱫᱟᱥᱟᱸᱭ ᱤᱧᱢᱟ ᱴᱷᱤᱠ ᱵᱟᱹᱧ ᱵᱟᱲᱟᱭ ᱟᱠᱟᱫᱼᱟ ᱟᱨ ᱠᱤᱱᱛᱩ ᱡᱟᱦᱟᱸ ᱤᱧᱤᱧ ᱧᱮᱞ ᱟᱠᱟᱜᱼᱟ ᱢᱟᱱᱮ ᱤᱧᱟᱹᱜ ᱫᱚ ᱵᱟᱲᱟᱭ ᱵᱟᱹᱱᱩᱜ ᱟᱠᱟᱜᱼᱟ ᱦᱳᱭᱛᱚ ᱵᱟᱨᱭᱟ ᱦᱟᱹᱴᱤᱧ ᱛᱮ ᱦᱟᱹᱴᱤᱧ ᱠᱤᱱᱛᱩ ᱱᱚᱜᱼᱚᱭ ᱡᱮ ᱫᱟᱥᱟᱸᱭ ᱢᱚᱬᱮ ᱡᱮ ᱫᱟᱥᱟᱸᱭ ᱮᱱᱮᱡ ᱦᱩᱭᱩᱜ ᱜᱮᱭᱟ ᱥᱮ ᱫᱟᱥᱟᱸᱭ ᱠᱚ ᱫᱟᱬᱟᱱᱟ ᱱᱚᱣᱟ ᱡᱤᱱᱤᱥ ᱴᱟᱜ ᱜᱮ ᱵᱟᱲᱟᱭ ᱢᱮᱱᱟᱜ ᱟᱠᱟᱫ ᱛᱤᱧᱟᱹ ᱡᱮ ᱟᱸ ᱵᱟᱨᱭᱟ ᱛᱮ ᱦᱟᱹᱴᱤᱧ ᱢᱮᱱᱟᱜᱼᱟ ᱱᱚᱣᱟ ᱫᱚ ᱵᱟᱝ ᱦᱳᱭᱛᱳ ᱤᱧ ᱵᱟᱲᱟᱭ ᱦᱚᱸ ᱵᱟᱹᱱᱩᱜ ᱟᱠᱟᱫ ᱛᱤᱧᱟᱹ ᱡᱮ ᱟᱞᱮ ᱥᱮᱫ ᱚᱠᱟᱴᱟᱜ ᱫᱟᱥᱟᱸᱭ ᱠᱚ ᱟᱸᱻ ᱢᱟᱱᱟᱣ ᱜᱮᱭᱟ
ᱴᱷᱤᱠ ᱴᱷᱤᱠ ᱚᱱᱟᱫᱚ ᱤᱧᱦᱚᱸᱧ ᱵᱩᱡᱽ ᱮᱫᱟ ᱟᱫᱚ ᱟᱸᱡᱚᱢ ᱢᱮ ᱤᱧᱤᱧ ᱟᱫᱚ ᱞᱟᱹᱭᱟᱢ ᱠᱟᱱᱟ ᱡᱮ ᱚᱠᱟᱴᱟᱜ ᱫᱚ ᱚᱠᱟ ᱫᱟᱦᱟᱭ ᱥᱟᱭ ᱦᱮᱸ ᱚᱱᱟ ᱫᱚ ᱠᱟᱛᱷᱟ ᱫᱚ ᱦᱩᱭᱩᱜ ᱠᱟᱱ ᱱᱚᱣᱟ ᱵᱷᱩᱣᱟᱹᱝ ᱮ ᱵᱷᱩᱣᱟᱹᱝ ᱫᱚ ᱦᱩᱭᱩᱜ ᱠᱟᱱᱟ ᱦᱚᱛᱚᱜ ᱨᱮᱱᱟᱜ ᱡᱟᱦᱟᱸ ᱵᱷᱩᱣᱟᱹᱝ ᱠᱚ ᱡᱩᱫᱽ ᱫᱚ ᱦᱮᱸ ᱥᱮ ᱵᱟᱝ ᱚᱱᱟᱴᱟᱜ ᱠᱚ ᱢᱮᱛᱟᱜ ᱠᱟᱱᱟ ᱦᱮᱸ ᱟᱨ ᱡᱟᱦᱟᱸ ᱟᱨ ᱢᱤᱫᱴᱟᱝ ᱤᱧ ᱞᱟᱹᱭ ᱠᱮᱫᱟ ᱞᱚᱵᱚᱭ ᱫᱟᱥᱟᱸᱭ ᱚᱱᱟ ᱫᱚ ᱵᱟᱝᱢᱟ ᱮ ᱴᱟᱢᱟᱠ ᱛᱩᱢᱫᱟᱜ ᱚᱱᱟᱛᱮ ᱫᱟᱬᱟᱱ ᱠᱚ ᱪᱟᱞᱟᱜᱼᱟ ᱦᱮᱸ ᱟᱫᱚ ᱟᱯᱮ ᱫᱚ ᱟᱯᱮ ᱨᱮᱱ ᱦᱟᱯᱲᱟᱢ ᱠᱚᱫᱚ ᱥᱮ ᱩᱱᱠᱩ ᱵᱟᱵᱟ ᱦᱚᱲ ᱛᱟᱠᱚ ᱫᱚ ᱪᱮᱫ ᱞᱮᱠᱟ ᱪᱮᱫ ᱛᱮᱠᱚ ᱪᱟᱞᱟᱜ ᱛᱟᱦᱮᱸᱜ
ᱟᱞᱮ ᱨᱮᱱ ᱫᱚ ᱤᱧ ᱡᱟᱦᱟᱸᱭ ᱧᱮᱞ ᱟᱹᱜᱩ ᱟᱠᱟᱫ ᱠᱚᱣᱟ ᱱᱚᱣᱟ ᱫᱚ ᱱᱚᱣᱟ ᱵᱷᱩᱣᱟᱹᱝ ᱛᱮᱜᱮ ᱟᱨ ᱛᱷᱟᱹᱨᱤ ᱨᱮᱱᱟᱜ ᱱᱚᱣᱟ ᱴᱟᱹᱴᱭᱟᱹ ᱛᱮ ᱡᱟᱦᱟᱸ ᱠᱚ ᱥᱟᱰᱮ ᱦᱚᱪᱚᱭᱟ ᱚᱱᱟ ᱠᱚ ᱟᱛᱮ ᱜᱮ ᱪᱟᱞᱟᱜ ᱤᱧ ᱧᱮᱞ ᱟᱠᱟᱫ ᱠᱚᱣᱟ ᱤᱧ ᱫᱚ ᱦᱳᱭᱛᱚ ᱟᱞᱮ ᱭᱟᱜ ᱫᱚ ᱱᱚᱣᱟ ᱟᱣ ᱡᱟᱦᱟᱸ ᱵᱷᱩᱣᱟᱹᱝ ᱠᱚ ᱞᱟᱹᱭ ᱮᱫᱟ ᱥᱮ ᱪᱮᱫ ᱟᱸ ᱫᱟᱥ ᱥᱟᱸᱭ ᱦᱳᱭᱛᱚ ᱚᱱᱟ ᱜᱮ ᱦᱩᱭᱩᱜᱼᱟ᱾
ᱦᱳᱭ ᱦᱳᱭ ᱟᱫᱚ ᱛᱟᱦᱚᱞᱮ ᱦᱮᱸᱛᱚ ᱚᱱᱛᱮ ᱵᱷᱤᱛᱤᱨ ᱥᱮᱫᱟᱜ ᱫᱚ ᱵᱟᱹᱧ ᱠᱩᱞᱤ ᱢᱮᱭᱟ ᱛᱟᱦᱚᱞᱮ ᱡᱚᱠᱷᱚᱱ ᱱᱚᱣᱟ ᱜᱮ ᱵᱟᱢ ᱵᱟᱲᱟᱭᱟ ᱡᱮ ᱪᱮᱫ ᱞᱟᱹᱜᱤᱫ ᱛᱟᱦᱚᱞᱮ ᱠᱚ ᱪᱟᱞᱟᱜᱼᱟ ᱵᱟᱠᱚ ᱪᱟᱞᱟᱜᱼᱟ ᱚᱱᱟ ᱫᱚ ᱦᱚᱸᱛᱚ ᱟᱢ ᱵᱟᱝ ᱵᱟᱝ ᱜᱮᱢ ᱞᱟᱹᱭ ᱫᱟᱲᱮᱭᱟᱜᱼᱟ ᱛᱚ
ᱪᱮᱫ ᱞᱟᱹᱜᱤᱫ ᱠᱚ ᱥᱮᱱᱚᱜᱼᱟ ᱦᱳᱭᱛᱚ ᱩᱱᱟᱹᱜ ᱴᱟ ᱫᱚ ᱵᱟᱹᱧ ᱵᱟᱲᱟᱭ ᱨᱮᱦᱚᱸ ᱛᱚ ᱤᱧᱟᱹᱜ ᱡᱟᱦᱟᱸ ᱞᱮᱠᱟ ᱢᱚᱱᱮ ᱦᱩᱭᱩᱜ ᱛᱤᱧᱟᱹ ᱦᱚᱳᱭᱛᱚ ᱚᱸᱠᱟᱧ ᱵᱟᱲᱟᱭ ᱟᱠᱟᱫᱼᱟ, ᱚᱱᱟ ᱪᱮᱛᱟᱱ ᱨᱮ ᱮᱥᱴᱟᱰᱤ ᱟᱨ ᱥᱮ ᱵᱷᱟᱹᱜᱤ ᱴᱷᱤᱠ ᱦᱟᱯᱲᱟᱢ ᱠᱚᱴᱷᱮᱱ ᱵᱟᱲᱟᱭ ᱫᱩᱲᱩᱵ ᱯᱟᱱᱛᱮ ᱠᱟᱛᱮᱜ, ᱡᱮ ᱪᱮᱫ ᱞᱟᱹᱜᱤᱫ ᱱᱚᱣᱟ ᱡᱤᱱᱤᱥ ᱛᱚ ᱵᱟᱝ ᱦᱩᱭ ᱟᱠᱟᱱ ᱛᱤᱧᱟᱹ ᱥᱮ ᱵᱟᱰᱟᱭ ᱵᱟᱹᱱᱩᱜ ᱟᱠᱟᱫ ᱛᱤᱧᱟᱹ
ᱦᱳᱭ! ᱟᱫᱚ ᱛᱟᱦᱮᱞᱮ, ᱦᱳᱭ ᱚᱸᱛᱮ ᱫᱚ ᱵᱟᱞᱟᱝ ᱪᱟᱞᱟᱜᱼᱟ᱾ ᱤᱱᱟᱹ ᱛᱟᱭᱚᱢ ᱛᱟᱦᱚᱞᱮ ᱦᱟᱱᱟ ᱫᱚᱨᱚ ᱛᱟᱞᱚᱢ ᱯᱟᱞᱚᱢ ᱦᱚᱴᱚ ᱠᱟᱛᱮ ᱜᱮ ᱟᱸ ᱥᱚᱦᱨᱟᱭ ᱵᱟᱠᱷᱨᱟ ᱛᱮ ᱮ ᱞᱟᱹᱭᱟᱹ ᱛᱟᱞᱟᱝ ᱢᱮ, ᱪᱮᱫ ᱞᱮᱠᱟ ᱥᱚᱦᱨᱟᱭ ᱠᱚ ᱟᱯᱮ ᱥᱮᱫ ᱠᱚ ᱪᱮᱫ ᱞᱮᱠᱟ ᱠᱚ ᱢᱟᱱᱟᱣ ᱵᱟᱛᱟᱣᱟ ᱛᱤᱱ ᱡᱩᱨ?
ᱟᱻᱢ ᱥᱚᱦᱨᱟᱭ ᱟᱞᱮ ᱥᱮᱫ ᱢᱟᱱᱟᱣ ᱜᱮᱭᱟ ᱠᱚ ᱠᱤ ᱟᱸ ᱢᱟ, ᱚᱱᱮᱸ ᱡᱟᱸᱦᱟᱸ ᱞᱮᱠᱟᱶ ᱟᱞᱮ ᱥᱮᱫ ᱢᱟᱱᱟᱣ ᱜᱮᱭᱟ ᱠᱚ ᱢᱚᱝ ᱢᱟᱱᱮ ᱠᱷᱩᱵ ᱡᱟᱠ ᱡᱚᱢᱚᱠ ᱫᱚ ᱵᱟᱝ ᱦᱳᱭᱳᱜᱼᱟ, ᱩ ᱨᱚᱠᱚᱢ ᱛᱮ ᱦᱮᱜ ᱥᱮ ᱱᱚᱜᱼᱟ ᱟᱨ ᱡᱟᱦᱟᱸ ᱞᱮᱠ ᱠᱟ ᱟᱞᱮ ᱥᱮᱫ ᱢᱟ ᱦᱟᱸ ᱤᱧᱟᱹᱜ ᱡᱟᱦᱟᱸ ᱧᱳᱜ ᱵᱟᱭ ᱯᱟᱲᱦᱟᱣ ᱟᱠᱟᱱᱟ ᱚᱱᱟ ᱦᱚᱭ ᱛᱚ ᱫᱟᱫᱟ ᱥᱚᱻᱥᱚᱦᱲᱟᱭ ᱱᱤᱭᱮ ᱫᱚ ᱠᱟᱹᱡ ᱤᱧ ᱟ ᱯᱟᱲᱦᱟᱣ ᱟᱠᱟᱱᱟᱭ ᱡᱟᱦᱟᱸ ᱞᱮᱠᱟᱧ ᱵᱟᱰᱟᱭ ᱟᱠᱟᱜᱼᱟ, ᱟᱨᱚᱢ ᱠᱷᱩᱵ ᱮᱠ ᱛᱚ ᱫᱚ ᱦᱳᱭᱛᱳ ᱵᱷᱟᱹᱜᱤ ᱵᱟᱹᱧ ᱵᱟᱰᱟᱭ ᱨᱮᱦᱚᱸ ᱡᱮᱢᱚᱱ ᱚᱱ ᱱᱚᱣᱟ
ᱥᱚᱲᱦᱟᱭ ᱫᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱟᱨ ᱱᱚᱣᱟ ᱢᱟᱹᱧ ᱟᱸᱻᱳᱸ ᱵᱟᱲᱟᱭ ᱟᱠᱟᱜᱼᱟ, ᱠᱤᱸᱛᱩ ᱱᱚᱣᱟ ᱡᱤᱱᱤᱥ ᱤᱧ ᱫᱚ ᱢᱟᱱᱮ ᱟᱵᱚ ᱡᱮ ᱢᱟᱱᱟᱣᱟ- ᱠᱚ ᱥᱟᱱᱛᱟᱲ ᱥᱮ ᱟᱞᱮ ᱦᱚᱸᱞᱮ ᱢᱟᱱᱟᱣᱟ ᱱᱚᱣᱟ ᱫᱚ ᱢᱚᱨᱮ ᱥᱤᱧ ᱢᱚᱬᱮ ᱢᱟᱦᱟ ᱫᱚ ᱵᱟᱝ ᱟ, ᱱᱚᱣᱟ ᱢᱤᱫ ᱫᱤᱱ ᱛᱮᱜᱮᱧ ᱢᱤᱫ ᱫᱤᱱ ᱛᱮᱜᱮ ᱪᱟᱵᱟ ᱨᱮᱱᱟᱜ ᱡᱟᱦᱟᱸ ᱫᱩᱧ ᱧᱮᱞ ᱟᱹᱜᱩ ᱠᱟᱜ ᱟ᱾
ᱟᱪᱪᱷᱟ ᱟᱪᱪᱷᱟ ᱡᱟᱭ ᱦᱩᱠ ᱟᱫᱚ ᱜᱟᱹᱭ ᱟᱹᱵᱩᱜ ᱦᱚᱸ ᱠᱚᱨᱮᱱᱟᱜ ᱡᱟᱦᱟᱸ ᱠᱟᱛᱷᱟ ᱦᱮᱸ ᱚᱱᱟ ᱠᱚᱫᱚ ᱦᱩᱭᱩᱜ ᱠᱟᱱᱟ ᱥᱮ ᱵᱟᱝ ᱛᱟᱦᱚᱞᱚ ᱢᱟᱲᱟᱝ ᱠᱷᱚᱱ ᱡᱮ ᱡᱟᱦᱟᱸ ᱫᱤᱨ ᱦᱤᱞᱳᱜ ᱠᱷᱚᱱᱟᱜ? ᱟᱨ ᱵᱚᱸᱜᱟ ᱵᱩᱨᱩ ᱵᱚ ᱮᱛᱚᱦᱚᱵᱚᱜ ᱠᱟᱱᱟ ᱜᱚᱴ ᱵᱚᱸᱜᱟ ᱤᱱᱟᱹ ᱫᱤᱱ ᱦᱤᱞᱳ- ᱠᱚᱱᱟ ᱦᱚᱱᱟᱜ᱾ ᱜᱟᱹᱭ ᱰᱟᱝᱜᱽᱨᱟ ᱠᱟᱰᱟ ᱟᱹᱵᱩᱜ ᱨᱮᱱᱟᱜ ᱠᱟᱛᱷᱟ ᱫᱚ ᱦᱮᱱᱟᱜ ᱟᱠᱟᱫᱟ ᱥᱮ ᱵᱟᱝ ᱟᱯᱮ ᱥᱮᱫ ᱠᱚ ᱟᱹᱵᱩᱜ ᱠᱚ ᱜᱮᱭᱟ ᱥᱮ- ᱠᱚ ᱥᱮ ᱵᱟᱯᱮᱫ ᱟᱹᱥᱩᱞ ᱟᱠᱟᱫ ᱠᱚᱣᱟ ᱟᱯᱮ ᱫᱚ?
ᱟᱸ ᱟᱹᱥᱩᱞ ᱦᱚᱲ ᱢᱮᱱᱟᱜ ᱟᱠᱟᱫ ᱠᱚᱜᱮᱭᱟ ᱟᱨ ᱟᱹᱵᱩ ᱦᱚᱲᱻᱢᱟ ᱦᱮᱸ ᱢᱮᱱᱟᱜ ᱟᱠ ᱠᱟᱜ ᱜᱮᱭᱟ ᱱᱚᱣᱟ ᱡᱤᱱᱤᱥ ᱫᱚ ᱟᱻᱢᱟᱱᱮ, ᱠᱷᱩᱵ ᱮᱠᱴᱟ ᱢᱟᱱᱮ ᱟᱻᱡᱮ ᱯᱳᱛᱭᱮᱠ ᱴᱤ ᱚᱲᱟᱜ ᱨᱮᱻ ᱢᱟᱱᱟᱣ ᱞᱮᱠᱷᱟᱱ ᱠᱚ ᱡᱤᱱᱤᱥ ᱪᱟᱭ ᱡᱟᱦᱟᱸ ᱞᱮᱠᱟ ᱨᱟᱹᱥᱠᱟᱹ ᱥᱮ ᱡᱟᱠ ᱡᱚᱢᱚᱠ ᱧᱚᱜ ᱵᱩᱡᱷᱟᱹᱜᱼᱟ ᱚᱸᱠᱟ ᱫᱚ ᱵᱟᱝ, ᱟᱸ ᱦᱳᱭᱛᱳ ᱢᱤᱫᱴᱟᱝ ᱚᱲᱟᱜ ᱟᱛᱳ ᱨᱮᱠᱚ ᱛᱟᱦᱮᱸᱱᱟ ᱥᱮ ᱵᱷᱟᱲᱭᱟ ᱚᱲᱟᱜ ᱨᱮᱠᱚ ᱛᱟᱦᱮᱸᱱᱟ ᱱᱚᱝᱠᱟ ᱟᱨ ᱯᱩᱜ ᱢᱟᱱᱮ ᱢᱮᱫᱴᱟᱝ ᱡᱮ ᱟᱹᱰᱤ ᱨᱟᱹᱥᱠᱟᱹ ᱡᱚᱛᱚ ᱦᱚᱲ ᱢᱤᱫᱴᱟᱝ ᱰᱟᱝᱜᱽᱨᱤ ᱠᱟᱰᱟ ᱟᱹᱥᱩᱞ ᱠᱟᱛᱮ ᱡᱟᱸᱦ ᱥᱚᱲᱦᱟᱭ ᱨᱮᱱᱟᱜ ᱜᱟᱹᱭ ᱟᱹᱵᱩᱜ ᱥᱮ ᱰᱟᱺᱝᱜᱽᱨᱤ ᱟᱹᱵᱩᱜ ᱟᱨ ᱱᱚᱣᱟ ᱡᱮ ᱟᱻᱣ ᱢᱟᱱᱮ ᱢᱮᱫᱴᱟᱝ ᱯᱩᱡᱟᱹ ᱯᱟᱥᱟ ᱡᱟᱦᱮᱸᱱᱟ ᱩᱝᱦᱩᱜ ᱚᱱᱟ ᱠᱚ ᱡᱤᱱᱤᱥ ᱫᱚ ᱩᱱᱟᱹᱜ ᱴᱟ ᱫᱚ ᱦᱳᱭᱛᱚᱻᱻ ᱢᱟᱱᱮ ᱨᱟᱹᱥᱠᱟᱹ ᱞᱮᱠᱟ ᱵᱟᱭ ᱵᱩᱡᱷᱟᱹᱜᱼᱟ ᱠᱤᱸᱛᱩ ᱱᱤᱭᱟᱢ ᱞᱮᱠᱟ ᱡᱟᱦᱟᱸ ᱚᱱᱟᱫ- ᱛᱚ ᱧᱮᱞ ᱟᱹᱜᱩ ᱟᱠᱟᱱᱟ ᱰᱟᱺᱜᱽᱨᱤ ᱠᱟᱰᱟ ᱟᱹᱵᱩᱜ ᱠᱟᱛᱮᱱ ᱡᱟᱦᱟᱸ ᱟᱸ ᱯᱩᱡᱟᱹᱠ ᱠᱚ ᱦᱳᱭᱳᱜᱼᱟ ᱥᱮ, ᱟᱞᱮᱥᱮᱫ ᱱᱚᱛᱮ ᱢᱟ ᱟ ᱯᱮ ᱫᱤᱱ ᱫᱷᱩ- ᱠᱚᱲᱮ ᱚᱻᱩᱱᱠᱳ ᱜᱟᱹᱭ ᱠᱚ ᱰᱟᱺᱜᱽᱨᱤ ᱠᱚ ᱥᱩᱱᱩᱢ ᱠᱚ ᱚᱡᱚᱜ ᱟᱠᱚᱣᱟ᱾
ᱟᱪᱪᱷᱟ ᱟᱪᱪᱷᱟ ᱟᱫᱚ ᱟᱢᱟᱜ ᱢᱚᱱᱮ ᱪᱮᱫ ᱮ ᱞᱟᱹᱭᱮᱫ- ᱛᱟᱢᱟᱭ ᱛᱟᱦᱚᱞᱮ ᱱᱚᱣᱟ ᱡᱮ ᱚᱱᱠᱟ ᱢᱚᱬᱮ ᱢᱟᱦᱟ ᱢᱚᱬᱮ ᱥᱤᱧ ᱢᱚᱬᱮ ᱧᱤᱫᱟᱹ ᱼᱟ ᱮᱱᱮᱡ ᱥᱮᱨᱮᱧ ᱞᱮᱛᱟᱲ ᱟᱠᱟ ᱨᱮᱜᱮ ᱵᱚᱱ ᱫᱚᱦᱚ ᱠᱟᱜᱼᱟ, ᱟᱨ ᱪᱮᱫ ᱞᱮᱠᱟᱢ ᱟᱹᱭᱠᱟᱹᱣ ᱮᱫᱟ? ᱡᱮ ᱚᱱᱟ ᱜᱮ ᱡᱚᱛᱷᱟᱛᱼᱟ ᱢᱮᱱᱛᱮ?
ᱟ ᱡᱚᱛᱷᱟᱛ ᱫᱚᱻ ᱤᱧᱟᱹᱜ ᱢᱚᱱᱮ ᱫᱚᱭ ᱞᱟᱹᱭᱟ ᱡᱮ ᱟᱻᱦᱚᱭ-
ᱩᱸᱻ ᱢᱟᱱᱮ ᱞᱟᱦᱟ ᱦᱟᱯᱲᱟᱢ ᱠᱚᱠᱚ ᱢᱟᱱᱟᱣ ᱟᱠᱟᱜᱼᱟ, ᱱᱤᱛᱚᱜ ᱟᱵᱚ ᱡᱟᱦᱟᱸ ᱯᱚᱡᱤᱥᱮᱱ ᱨᱮ ᱢᱮᱱᱟᱜᱼᱟ, ᱠᱟᱜ ᱵᱚᱱᱟ ᱥᱮ ᱟᱻ ᱡᱟᱦᱟᱸ ᱯᱚᱨᱤᱥᱛᱷᱤᱛᱤ ᱨᱮ ᱢᱮᱱᱟᱜ ᱟᱠᱟᱫ ᱵᱚᱱᱟ ᱱᱚᱣᱟ ᱫᱚ ᱟ ᱢᱚᱬᱮ ᱫᱤᱱ ᱥᱮ ᱢᱚᱬᱮ ᱥᱤᱧ ᱢᱚᱬᱮ ᱢᱟᱦᱟ ᱫᱚ ᱢᱟᱱᱟᱣ ᱵᱟᱝ ᱥᱚᱢᱵᱷᱚᱵ ᱟ ᱦᱚᱭᱛᱚ ᱢᱤᱫ ᱫᱤᱱ ᱛᱮᱜᱮ ᱢᱟᱱᱟᱣ ᱦᱳᱭᱛᱳ ᱴᱷᱤᱠᱟ ᱠᱟᱨᱚᱱ ᱛᱚ ᱱᱚᱜᱼᱚᱭ ᱡᱮᱢᱚᱱ ᱯᱨᱚᱛᱷᱚᱢ ᱫᱚ ᱦᱳᱭᱳᱜ ᱠᱟᱱᱟ ᱡᱟᱦᱟᱸᱭ ᱵᱟᱭᱨᱮ ᱠᱚᱨᱮᱫ ᱠᱚ ᱛᱟᱦᱮᱱᱟ ᱡᱟᱦᱟᱸᱭ ᱪᱟᱠᱨᱤ ᱥᱩᱛᱨᱮ ᱠᱚ ᱛᱟᱦᱮᱱ ᱠᱤ ᱚᱞᱚᱜ ᱯᱟᱲᱦᱟᱜ ᱥᱩᱛᱨᱚ ᱠᱚ ᱛᱟᱦᱮᱱ ᱠᱤᱱᱵᱟ ᱵᱮᱵᱥᱟ ᱡᱟᱦᱟᱱ ᱠᱷᱮᱛᱨᱮ ᱜᱮᱠᱚ ᱛᱟᱦᱮᱱ ᱟ ᱚᱱᱟ ᱡᱩᱫᱤ ᱟᱠᱚ ᱟᱵᱚ ᱥᱟᱱᱛᱟᱲᱟᱜ ᱫᱚ ᱦᱮᱸ ᱠᱟᱱᱟ ᱢᱚᱬᱮ ᱥᱤᱧ ᱢᱚᱬᱮ ᱧᱤᱫᱟᱹ ᱠᱤᱱᱛᱩ ᱢᱚᱬᱮ ᱫᱤᱱ ᱨᱮᱱᱟᱜ ᱱᱚᱜᱼᱚᱭ ᱡᱮ ᱪᱷᱩᱴᱤ ᱦᱟᱛᱟᱣ ᱠᱟᱛᱮ ᱦᱮᱜ ᱱᱚᱣᱟ ᱠᱚᱫᱚ ᱵᱟᱝ ᱥᱚᱢᱵᱷᱚᱵᱚᱜᱼᱟ ᱟᱠᱚ ᱯᱚᱠ ᱠᱷᱮ ᱦᱚᱸ ᱮᱵᱚᱝ ᱢᱤᱫ ᱫᱤᱱ ᱫᱤᱭᱮ ᱜᱮ ᱡᱩᱫᱤ ᱯᱟᱨᱚᱢᱚᱜ ᱛᱟᱵᱚᱱᱟ ᱛᱟᱦᱚᱞᱮ ᱦᱳᱭᱛᱚ ᱚᱱᱟ ᱢᱤᱫ ᱫᱤᱱ ᱟᱠᱚ ᱠᱳᱱᱳ ᱢᱚᱛᱚᱠᱚ ᱢᱟᱱᱟᱣᱟ ᱟᱨ ᱢᱟᱱᱮ ᱦᱮᱸ ᱟᱹᱞᱤᱧᱟᱜ ᱢᱚᱱᱮ ᱫᱚ ᱱᱚᱣᱟ ᱜᱮ ᱞᱟᱹᱭᱟ
ᱪᱟᱹᱠᱨᱤ ᱥᱩᱛᱨᱮ ᱚᱱᱟ ᱠᱟᱛᱷᱟ ᱡᱟᱦᱟᱸᱢ ᱞᱟᱹᱭ ᱠᱮᱫ ᱫᱚ ᱩᱱᱠᱩ ᱛᱤᱱᱟᱹᱜ ᱪᱮᱫ ᱞᱮᱠᱟ ᱛᱟᱦᱚᱞᱮ ᱠᱚ ᱢᱟᱱᱟᱣ ᱵᱟᱛᱟᱣ ᱫᱟ ᱚᱠᱟ ᱞᱮᱠᱟ ᱨᱮᱱ
ᱟᱻ ᱩᱜ ᱩ
ᱩᱝᱠᱩ ᱠᱚ ᱦᱮᱡ ᱫᱚᱠᱚ ᱦᱤᱡᱩᱜᱼᱟ ᱦᱮᱸ ᱥᱮ ᱵᱟᱝ ᱩᱝᱠᱩ ᱮᱜ ᱱᱚᱣᱟ ᱨᱮᱱᱟᱝ ᱛᱤᱱᱟᱹᱜ ᱜᱟᱱ ᱪᱟᱹᱠᱨᱤ ᱡᱤᱵᱤ ᱦᱚᱲ ᱠᱚ ᱵᱟᱲᱟᱭᱟ ᱠᱚ ᱡᱮ ᱥᱚᱦᱨᱟᱭ ᱫᱚ ᱱᱚᱝᱠᱟ ᱞᱮᱠᱟᱛᱮ ᱢᱟᱱᱟᱣ ᱵᱟᱛᱟᱣ ᱦᱩᱭᱩᱜᱼᱟ ᱟᱨ ᱛᱤᱱᱟᱹᱜ ᱦᱚᱲ ᱜᱟᱱ ᱠᱚ ᱵᱟᱰᱟᱭ ᱠᱟᱫᱟ ᱡᱮ ᱥᱚᱦᱨᱟᱭ ᱯᱚᱨᱚᱵᱽ ᱪᱮᱫ ᱞᱮᱠᱟᱱᱟ ᱵᱟᱝ ᱪᱮᱫ ᱞᱮᱠᱟᱱᱟ ᱚᱱᱠᱟ ᱵᱟᱠᱷᱨᱟᱛᱮ ᱟᱢᱟᱜ ᱪᱮᱫ ᱞᱮᱠᱟ ᱚᱯᱮᱱᱤᱭᱟᱱ ᱞᱟᱹᱭ ᱛᱟᱢ ᱡᱮ ᱥᱟᱹᱨᱤᱜᱮ ᱩᱱᱠᱩ ᱠᱚ ᱵᱟᱲᱟᱭᱟ ᱰᱟᱝᱨᱟ ᱠᱟᱲᱟ ᱫᱚ ᱚᱠᱟ ᱞᱮᱠᱟ ᱥᱮᱨᱮᱧ ᱨᱮᱱᱟᱜ ᱥᱮ ᱩᱱᱠᱩ ᱜᱮ ᱦᱤᱡᱩᱜ ᱠᱚ ᱧᱮᱞ ᱥᱟᱸᱜᱮ ᱦᱚᱴᱚ ᱠᱟᱜᱼᱟ ᱠᱚ ᱤᱱᱟᱹ ᱛᱟᱭᱚᱢ ᱠᱚ ᱪᱟᱞᱟᱜ ᱟᱠᱚ
ᱦᱮᱸ ᱱᱚᱣᱟ ᱫᱤᱠ ᱫᱤᱭᱮ ᱫᱚ ᱤᱧ ᱫᱩᱧ ᱞᱟᱹᱭᱟ ᱡᱟᱦᱟᱸᱭ ᱱᱚ ᱱᱚᱜᱚᱭ ᱪᱟᱹᱠᱨᱤ ᱥᱩᱛ ᱛᱨᱮ ᱨᱮ ᱵᱟᱭᱨᱮ ᱨᱮᱠᱚ ᱛᱟᱦᱮᱱᱟ ᱦᱳᱭᱛᱚ ᱡᱟᱦᱟᱸᱭ ᱦᱩᱰᱤᱧ ᱠᱷᱚᱱᱮ ᱦᱟᱲᱟ ᱟᱠᱟᱱᱟᱭ ᱟᱛᱳ ᱚᱲᱟᱜ ᱨᱮ ᱦᱳᱭᱛᱚ ᱩᱱᱤ ᱫᱚ ᱵᱩᱡᱷᱟᱹᱣᱟᱭ ᱡᱮ ᱥᱚᱨᱦᱟᱭ ᱫᱚ ᱪᱮᱫ ᱠᱟᱱᱟ ᱥᱮ ᱪᱮᱫᱞᱮᱠᱟ ᱠᱚ ᱢᱟᱱᱟᱣᱟ ᱟᱨ ᱟ ᱟᱨ ᱡᱟᱦᱟᱸᱭ ᱦᱳᱭᱛᱚ ᱚ ᱦᱚᱭᱛᱚ ᱟᱛᱳ ᱚᱲᱟᱜ ᱨᱮ ᱵᱟᱭ ᱦᱟᱨᱟ ᱠᱟᱱᱟ ᱥᱮ ᱩᱱᱤ ᱟᱛᱳ ᱚᱲᱟᱜ ᱨᱮᱱᱟᱜ ᱪᱮᱫ ᱦᱚᱸ ᱜᱮ ᱵᱟᱭ ᱵᱩᱡᱟ ᱛᱟᱦᱚᱞᱮ ᱩᱱᱤ ᱫᱚ ᱥᱚᱨᱦᱟᱭ ᱡᱤᱱᱤᱥ ᱪᱮᱫ ᱠᱟᱱᱟ ᱱᱚᱣᱟ ᱜᱮ ᱵᱟᱭ ᱵᱩᱡᱷᱟᱹᱣᱟ ᱮᱵᱚᱝ ᱥᱚᱨᱦᱟᱭ ᱨᱮ ᱡᱟᱦᱟᱸ ᱨᱟᱹᱥᱠᱟᱹ ᱱᱚᱣᱟ ᱦᱚᱸ ᱩᱱᱤ ᱫᱚ ᱵᱟᱭ ᱢᱟᱱᱮ ᱮ ᱧᱟᱢ ᱛᱤᱭᱳᱜᱟᱭ
ᱟᱪᱪᱷᱟ ᱦᱳᱭ ᱟᱨᱠᱤ ᱤᱱᱠᱟᱹ ᱞᱮᱠᱟ ᱜᱮ ᱟᱦ ᱟᱫᱚ ᱛᱟᱦᱚᱞᱮ ᱟᱹᱛᱩ ᱚᱲᱟᱜ ᱦᱚᱲ ᱠᱟᱛᱷᱟ ᱫᱚ ᱡᱟᱦᱟᱸ ᱥᱮ ᱥᱮᱫᱟᱭ ᱦᱟᱯᱲᱟᱢ ᱠᱚᱣᱟᱜ ᱡᱟᱦᱟᱸ ᱠᱟᱛᱷᱟ ᱛᱟᱦᱮᱸ ᱠᱟᱱᱟ ᱡᱮ ᱢᱚᱬᱮ ᱥᱤᱧ ᱢᱚᱬᱮ ᱧᱤᱫᱟᱹ ᱮᱫ ᱡᱮᱢᱚᱱ ᱨᱟᱹᱥᱠᱟᱹᱭ ᱛᱟᱦᱮᱸᱫ ᱟ ᱦᱮᱸ ᱟᱫᱚ ᱤᱱᱟᱹ ᱞᱮᱠᱟ ᱨᱮ ᱫᱚ ᱢᱚᱬᱮ ᱥᱤᱧ ᱢᱚᱬᱮ ᱧᱤᱫᱟᱹ ᱮᱱᱮᱡ ᱥᱮᱨᱮᱧ ᱵᱟᱠᱚ ᱫᱟᱲᱮᱭᱟᱜ ᱠᱟᱱ ᱨᱮᱦᱚᱸ ᱡᱮ ᱢᱚᱬᱮ ᱢᱟᱦᱟ ᱞᱮᱠᱷᱟ ᱞᱮᱠᱷᱟ ᱡᱟᱦᱟᱸ ᱦᱩᱭᱩᱜᱚᱜ ᱠᱟᱱ ᱛᱟᱦᱮᱸᱡᱼᱟ ᱠᱷᱩᱱᱴᱟᱹᱣ ᱟᱨ ᱡᱟᱞᱮ ᱢᱟᱦᱟ ᱫᱷᱟᱹᱵᱤᱡ ᱛᱮ ᱮᱜ ᱢᱚᱬᱮ ᱢᱟᱦᱟ ᱜᱮ ᱦᱤᱥᱟᱹᱵ ᱨᱮ ᱦᱩᱭᱩᱜᱼᱟ ᱯᱮ ᱫᱤᱱ ᱮ ᱜᱟᱹᱭ ᱰᱟᱝᱜᱨᱟ ᱠᱚ ᱟᱹᱵᱩᱜ ᱠᱚᱣᱟ ᱥᱩᱱᱩᱢ ᱥᱤᱸᱫᱩᱨ ᱟᱠᱚᱣᱟ ᱠᱚ ᱦᱮᱸ ᱮ ᱤᱱᱟᱹ ᱤᱱᱟᱹ ᱞᱮᱠᱟᱛᱮ ᱢᱳᱢᱵᱟᱛᱤ ᱡᱮᱨᱮᱫ ᱦᱩᱭᱩᱜᱼᱟ ᱜᱚᱲᱟ ᱠᱚᱨᱮᱫ ᱜᱚᱴᱟ ᱠᱩᱞᱤ ᱯᱤᱸᱰᱟ. ᱠᱚᱨᱮᱫ ᱦᱮᱸ ᱤᱱᱠᱟᱹ ᱠᱟᱛᱮ ᱚᱱᱟ ᱯᱮ ᱢᱟᱦᱟ ᱟᱨ ᱚᱱᱟ ᱥᱟᱶᱛᱮ ᱡᱟᱜᱟᱱᱱᱟ ᱦᱚᱸ ᱦᱮᱱᱟᱜ ᱠᱟᱫᱟ ᱚᱱᱟᱛᱮ ᱡᱟᱜᱟᱣ ᱠᱚᱣᱟ ᱠᱚ ᱢᱤᱫ ᱫᱤᱱ ᱡᱤᱨᱟᱹᱣ ᱠᱚᱣᱟ ᱠᱚ ᱛᱟᱨᱯᱚᱨᱮ ᱫᱤᱱ ᱦᱤᱞᱳᱜ ᱠᱷᱩᱱᱴᱟᱹᱣ ᱦᱩᱭᱩᱜᱼᱟ ᱪᱷᱚᱯ ᱠᱚ ᱦᱳᱭᱳᱜᱼᱟ ᱟᱫᱚ ᱦᱚᱜᱼᱚ ᱱᱚᱝᱠᱟ ᱠᱟᱛᱮᱜ ᱜᱮ ᱢᱚᱴᱟᱢᱩᱴᱤ ᱡᱮᱦᱤᱞᱳᱜ ᱠᱷᱩᱱᱴᱟᱹᱣ ᱦᱩᱭᱩᱜᱼᱟ ᱤᱱᱟᱹ ᱫᱤᱱ ᱦᱤᱞᱳᱜ ᱜᱮ ᱟᱠᱚ ᱡᱟᱦᱟᱸ ᱠᱚ ᱢᱮᱛᱟᱜ ᱠᱟᱱ ᱨᱟᱹᱥᱠᱟᱹ ᱠᱟᱛᱷᱟ ᱫᱚ ᱞᱟᱹᱭ ᱦᱚᱪᱚ ᱠᱮᱫᱟ ᱢᱮᱱᱠᱷᱟᱱ ᱡᱟᱞᱮ ᱢᱟᱦᱟ ᱦᱤᱞᱳᱜ ᱫᱚ ᱵᱟᱝ ᱨᱮᱦᱚᱸ ᱜᱟᱱᱚᱜ ᱠᱟᱱᱟ ᱟᱨ ᱡᱟᱦᱟᱸᱭ ᱢᱚᱱᱮ ᱠᱷᱟᱱ ᱫᱚᱭ ᱧᱩᱡᱚᱢ ᱦᱚᱲ ᱫᱚᱠᱚ ᱚᱰᱚᱝᱚᱜ ᱜᱮᱭᱟ ᱥᱮᱠᱚ ᱳᱰᱳᱝ ᱜᱮᱭᱟ ᱠᱚ ᱴᱟᱢᱟᱠ ᱛᱩᱢᱫᱟᱜ ᱮᱱᱛᱮ ᱮᱱᱮᱡ ᱦᱚᱲ ᱫᱚ ᱵᱟᱝ ᱪᱮᱫᱟᱜ ᱵᱟᱝᱢᱟ ᱧᱮᱞᱚᱜᱚᱜ ᱠᱟᱱᱟ ᱱᱚᱜᱼᱚᱭ ᱡᱟᱦᱟᱸ ᱠᱟᱛᱷᱟ ᱫᱚ ᱦᱩᱭᱩᱜ ᱠᱟᱱᱟ ᱮᱫ ᱟᱵᱚ ᱫᱚ ᱦᱳᱭᱳᱜ ᱠᱟᱱᱟ ᱵᱚᱱ ᱱᱤᱛᱚᱜ ᱫᱚ ᱠᱟᱹᱢᱤ ᱠᱟᱹᱥᱱᱤ ᱛᱟᱞᱟᱛᱮ ᱡᱟᱦᱟᱸ ᱧᱮᱞᱚᱜᱚᱜ ᱠᱟᱱᱟ ᱡᱟᱦᱟᱸ ᱞᱮᱠᱟ-ᱼ ᱟᱨ ᱟᱹᱰᱤ ᱥᱮᱫᱟᱭ ᱦᱚᱲ ᱫᱚ ᱠᱟᱹᱢᱤ ᱛᱟᱦᱮᱸᱜ ᱭᱟᱠᱚ ᱴᱷᱤᱠ ᱜᱮᱠᱚ ᱠᱟᱹᱢᱤ ᱛᱟᱦᱮᱸ ᱭᱟ ᱢᱮᱱᱠᱷᱟᱱ ᱱᱤᱛᱚᱜ ᱡᱟᱦᱟᱸ ᱞᱮᱠᱟ ᱞᱮᱛᱟᱲ ᱟᱠᱟᱱ ᱠᱟᱹᱢᱤ ᱠᱚ ᱚᱱᱟ ᱠᱚ ᱠᱟᱹᱢᱤ ᱫᱚ ᱟᱹᱰᱤ ᱡᱟᱹᱥᱛᱤ ᱜᱮ ᱡᱟᱹᱥᱛᱤ ᱦᱩᱭ ᱟᱠᱟᱱᱟ ᱠᱟᱹᱢᱤ ᱪᱮᱛᱟᱱ ᱠᱟᱹᱢᱤ ᱠᱟᱹᱢᱤ ᱪᱮᱛᱟᱱ ᱠᱟᱹᱢᱤ ᱡᱟᱦᱟᱸ ᱫᱚ ᱠᱟᱹᱢᱤ ᱠᱟᱹᱢᱤᱛᱮ ᱠᱟᱹᱢᱤ ᱰᱟᱸᱰᱟ ᱧᱩᱨᱩ ᱜᱚᱫᱚᱜ ᱛᱟᱢᱟ ᱢᱮᱱᱠᱷᱟᱱ ᱠᱟᱹᱢᱤ ᱜᱮ ᱵᱟᱝ ᱪᱟᱵᱟᱜᱼᱟ ᱚᱼ ᱚᱱᱠᱟ ᱞᱮᱠᱟᱨᱮ ᱧᱮᱞ ᱠᱟᱱᱟ ᱩᱱ ᱚᱠᱛᱚ ᱫᱚ ᱪᱟᱥᱵᱟᱥ ᱦᱚᱸ ᱴᱷᱤᱠ ᱴᱷᱟᱠ ᱵᱟᱝ ᱦᱩᱭᱩᱜ ᱛᱟᱦᱮᱸᱫᱼᱟ ᱚᱱᱟ ᱜᱮᱛᱚ ᱚᱱᱠᱟ ᱠᱟᱹᱢᱤ ᱵᱟᱝ ᱛᱟᱦᱮᱸᱫ ᱤᱧᱟᱹᱜ ᱦᱩᱰᱤᱝ ᱢᱮᱥᱟ ᱡᱚᱠᱷᱚᱱᱤᱧ ᱛᱟᱦᱮᱸ ᱠᱟᱱᱟ ᱩᱱ ᱚᱠᱛᱚ ᱦᱚᱸ ᱱᱚᱝᱠᱟ ᱧᱮᱞ ᱟᱠᱟᱱ ᱜᱮᱭᱟ ᱡᱮ ᱥᱟᱹᱨᱤᱜᱮ ᱠᱟᱹᱢᱤ ᱫᱚ ᱚᱱᱠᱟ ᱵᱟᱝᱜᱮ ᱛᱟᱦᱮᱸ ᱠᱟᱱᱟ ᱱᱤᱛᱚᱜ ᱡᱟᱦᱟᱸ ᱞᱮᱠᱟ ᱠᱟᱹᱢᱤ ᱞᱮᱛᱟᱲ ᱠᱟᱱᱟ ᱥᱮ ᱵᱟᱝ ᱚᱱᱟ ᱠᱷᱟᱹᱛᱤᱨ ᱛᱮ ᱩᱱ ᱥᱚᱢᱚᱭ ᱚᱠᱟᱨᱮ ᱛᱟᱞᱮ ᱰᱟᱸᱱᱴᱤᱜ ᱨᱮᱱᱟᱜ ᱯᱟᱝᱠᱷᱟ ᱠᱚ ᱩᱰᱩᱝ ᱦᱟᱸᱰᱮ ᱱᱟᱰᱮ ᱫᱩᱲᱩᱵ ᱵᱟᱲᱟ